ᱦᱮᱞᱳ
ᱦᱮᱸ ᱜᱚᱝᱨᱤ ᱜᱚᱢᱠᱮ ᱟᱸᱡᱚᱢ ᱮᱜᱼᱟᱢ?
ᱟᱢᱮᱢ ᱟᱸᱡᱚᱢ ᱫᱟ?
ᱦᱮᱸ ᱟᱸᱡᱚᱢᱚᱜ ᱠᱟᱱᱟ᱾ ᱪᱮᱫ ᱠᱚᱢ ᱪᱤᱠᱟᱹᱭᱮᱫᱟ ᱛᱚᱵᱮ?
ᱦᱚᱜᱼᱚᱭ ᱫᱩᱲᱩᱵ ᱵᱟᱲᱟ ᱦᱩᱭ ᱟᱠᱟᱱᱟ᱾
ᱦᱚᱸ
ᱟᱢᱫᱚ? ᱦᱮᱸ ᱡᱚᱢ ᱵᱟᱲᱟ ᱠᱚ ᱦᱩᱭᱱᱟ ᱟᱢ ᱫᱚ?
ᱤᱧ ᱦᱚᱸ ᱦᱚᱜᱼᱚᱭ ᱡᱚᱢ ᱵᱟᱲᱟ ᱠᱟᱛᱮᱜ ᱜᱤᱧ ᱫᱩᱲᱩᱵ ᱟᱠᱟᱱᱟ᱾ ᱛᱚ ᱜᱚᱝᱠᱮ ᱱᱤᱛᱚᱜ ᱫᱚ ᱠᱟᱹᱴᱤᱡ ᱫᱤᱱᱚᱱ ᱫᱤᱱ ᱡᱤᱭᱚᱱ ᱱᱤᱭᱮ ᱠᱟᱹᱴᱤᱡ ᱞᱟᱝ ᱜᱟᱞᱚᱪᱟ᱾
ᱦᱳᱭ ᱛᱚᱵᱮ᱾
ᱦᱮᱸ᱾ ᱱᱤᱡᱮ ᱫᱚ ᱥᱮᱛᱟᱜ ᱵᱮᱲᱟ ᱵᱮᱨᱮᱫ ᱠᱟᱛᱮᱫ ᱯᱨᱚᱛᱷᱚᱢ ᱵᱨᱟᱥ ᱠᱚ ᱛᱟᱨᱯᱚᱨ ᱦᱩᱛᱩᱢ ᱵᱟᱲᱟ ᱠᱟᱛᱮᱜ ᱵᱨᱮᱠᱯᱷᱟᱥᱴ ᱠᱚᱛᱮᱜ ᱠᱟᱹᱴᱤᱡᱽ ᱚᱞᱚᱜ ᱯᱟᱲᱦᱟᱣ ᱛᱟᱨᱯᱚᱨ ᱟᱵᱟᱨ ᱛᱳᱯᱩ ᱵᱟᱲᱟ ᱠᱟᱛᱮᱫ ᱡᱚᱢ ᱵᱟᱲᱟ ᱠᱟᱛᱮᱫ ᱠᱞᱟᱥ ᱠᱚ ᱪᱟᱞᱟᱣ᱾ ᱛᱟᱨᱯᱚᱨ ᱦᱮᱡ ᱠᱟᱛᱮᱜ ᱢᱤᱫ ᱜᱷᱟᱹᱲᱤᱡ ᱵᱤᱥᱨᱟᱢ ᱠᱟᱛᱮᱫ ᱦᱟᱞᱠᱟ ᱴᱤᱯᱷᱤᱱ ᱠᱟᱛᱮᱫ ᱟᱵᱟᱨ ᱯᱷᱩᱴᱵᱚᱞ ᱠᱷᱮᱞ᱾ ᱟᱨ ᱛᱟᱨᱯᱚᱨ ᱟᱵᱟᱨ ᱥᱮᱭ ᱚᱞᱚᱜ ᱯᱟᱲᱦᱟᱣ᱾ ᱱᱚᱝᱠᱟ ᱜᱮ ᱪᱟᱞᱟᱜ ᱠᱟᱱᱟ ᱟᱯᱟᱛᱚᱛᱚ᱾ ᱟᱹᱵᱤᱱᱟᱜ ᱫᱚ ᱪᱮᱫ ᱞᱮᱠᱟ ᱪᱟᱞᱟᱜ ᱠᱟᱱᱟ ᱠᱟᱹᱴᱤᱡ ᱞᱟᱹᱭ ᱵᱤᱱ?
ᱦᱮᱸ ᱚᱱᱠᱟ ᱜᱮ ᱱᱤᱡᱮ ᱫᱚ ᱟᱛᱩ ᱴᱚᱞᱟ ᱨᱮᱱ ᱦᱚᱲ ᱛᱚ ᱟᱛᱳ ᱴᱚᱞᱟ ᱨᱮᱱ ᱜᱤᱫᱽᱨᱟᱹ ᱚᱱᱠᱟ ᱜᱮ ᱫᱤᱱᱟᱹᱢ ᱫᱤᱱ ᱞᱮᱠᱟᱜᱮ ᱵᱮᱲᱮᱜ ᱵᱟᱲᱟ ᱠᱟᱛᱮᱫ ᱦᱩᱛᱩᱢ ᱯᱷᱟᱨᱪᱟ ᱠᱟᱛᱮᱫ ᱫᱟᱠᱟ ᱫᱟᱜ ᱢᱟᱹᱲᱤ ᱠᱚ ᱡᱚᱢ ᱵᱟᱲᱟ ᱠᱟᱛᱮᱫ ᱠᱟᱹᱢᱤ ᱥᱮᱫ ᱢᱚᱸᱦᱰᱟ ᱦᱩᱭᱩᱜ ᱜᱮᱭᱟ᱾ ᱵᱟᱹᱫᱽ ᱠᱷᱮᱛ ᱟᱨ ᱱᱚᱣᱟ ᱚᱠᱛᱚ ᱫᱚ ᱢᱟ ᱪᱟᱥ ᱚᱠᱛᱚ ᱠᱟᱱᱟ ᱛᱚ ᱚᱱᱟᱛᱮ ᱚᱱᱟ ᱥᱮᱛᱟᱜ ᱢᱟᱼᱼ ᱟᱨ ᱚᱱᱟ ᱪᱷᱟᱲᱟ ᱦᱚᱸ ᱟᱭᱢᱟ ᱨᱚᱠᱚᱢᱟᱜ ᱠᱟᱹᱢᱤ ᱠᱚ ᱠᱟᱹᱢᱤ ᱦᱩᱭᱩᱜ ᱜᱮᱭᱟ ᱚᱱᱠᱟ ᱜᱮ ᱪᱟᱞᱟᱣ ᱤᱫᱤ ᱦᱩᱭᱩᱜᱼᱟ
ᱟᱪᱪᱷᱟ
ᱦᱳᱭ ᱜᱚᱝᱠᱮ ᱛᱚᱵᱮ ᱟᱹᱵᱤᱱ ᱞᱟᱹᱭ ᱵᱤᱱ ᱡᱮ ᱫᱤᱱᱟᱹᱢ ᱫᱤᱱ ᱢᱟᱱᱮ ᱪᱮᱫ ᱵᱤᱱ ᱪᱤᱠᱟᱹᱭ ᱜᱮᱭᱟ? ᱟᱹᱵᱤᱱᱟᱜ ᱠᱟᱹᱢᱤ ᱦᱚᱨᱟ ᱠᱚ ᱟᱨ ᱪᱮᱫ ᱞᱮᱠᱟ
ᱟᱹᱞᱤᱧ ᱫᱚ ᱟᱯᱟᱛᱚᱛᱚ ᱞᱤᱧ ᱚᱞᱚᱜ ᱯᱟᱲᱦᱟᱜ ᱠᱟᱱᱟ᱾ ᱵᱤᱭᱮ ᱞᱤᱧ ᱠᱚᱨᱟᱣᱟᱜᱼᱟ ᱛᱚ ᱢᱮᱱ ᱫᱚ ᱚᱞᱚᱜ ᱯᱟᱲᱦᱟᱜ ᱜᱮ ᱦᱩᱭᱩᱜ ᱠᱟᱱᱟ᱾ ᱥᱮᱨᱚᱠᱚᱢ ᱟᱨ ᱪᱷᱳᱴᱳ ᱠᱷᱟᱴᱳ ᱠᱟᱹᱢᱤ ᱡᱮᱢᱚᱱ ᱯᱷᱟᱸᱠᱟ ᱛᱟᱦᱮᱸ ᱞᱮᱠᱷᱟᱱ ᱡᱟᱦᱟᱱᱟᱜ ᱠᱟᱹᱢᱤ ᱠᱚᱨᱟᱣ ᱡᱮᱢᱚᱱ ᱦᱚᱲ ᱜᱚᱲᱚ ᱡᱟᱦᱟᱱᱟᱜ ᱠᱟᱹᱢᱤ ᱛᱟᱨᱯᱚᱨ ᱵᱟᱪᱪᱟ ᱜᱤᱫᱽᱨᱟᱹ ᱠᱚ ᱯᱟᱲᱦᱟᱣ ᱡᱟᱦᱟᱸᱭ ᱠᱚ ᱢᱮᱱᱟᱜ ᱠᱚᱣᱟ ᱟᱨ ᱱᱤᱡᱮᱨᱟᱜ ᱢᱟᱱᱮ ᱱᱚᱛᱩᱱ ᱠᱤᱪᱷᱩ ᱥᱮᱬᱟ ᱨᱮᱱᱟᱜ ᱚᱱᱟ ᱞᱟᱹᱜᱤᱫ ᱛᱮ ᱥᱚᱢᱚᱭ ᱞᱤᱧ ᱮᱢᱫᱟ ᱡᱟᱦᱟᱸ ᱠᱚᱫᱚ ᱥᱟᱹᱨᱤ ᱥᱟᱹᱨᱤᱜᱮ ᱢᱟᱱᱮ ᱠᱟᱡᱽ ᱨᱮ ᱞᱟᱜᱟᱜᱼᱟ ᱚᱱᱠᱟᱱᱟᱜ ᱠᱤᱪᱷᱩ ᱟᱵᱤᱱ ᱫᱚ ᱚᱞᱚᱜ ᱯᱟᱲᱦᱟᱣ ᱵᱟᱫᱽᱫᱤᱭᱮ ᱟᱨ ᱪᱮᱫ ᱠᱚᱵᱤᱱ ᱪᱤᱠᱟᱹᱭ ᱜᱮᱭᱟ
ᱱᱚᱜᱼᱚᱭ ᱛᱚ ᱟᱛᱳᱴᱚᱞᱟ ᱜᱤᱫᱽᱨᱟᱹ ᱫᱚ ᱢᱟᱴᱯᱷᱮᱴ ᱠᱚᱨᱮ ᱠᱟᱹᱢᱤ ᱚᱱᱟ ᱥᱟᱶᱛᱮ ᱡᱟᱦᱟᱸᱞᱮᱠᱟ ᱞᱟᱹᱠᱛᱤᱭᱟᱱᱟᱜ ᱫᱩᱨᱤᱵᱽ ᱠᱚ ᱜᱮᱢᱮᱨ ᱟᱹᱜᱩ ᱦᱮᱸ ᱚᱱᱟ ᱥᱟᱶᱛᱮ ᱱᱚᱼᱜᱚᱭ ᱪᱟᱥ ᱠᱟᱹᱢᱤ ᱵᱟᱠᱷᱨᱟᱛᱮ ᱡᱟᱦᱟᱸ ᱞᱮᱠᱟᱱᱟᱜ ᱠᱟᱹᱢᱤ ᱛᱟᱦᱮᱱᱟ ᱵᱷᱤᱛᱟ ᱢᱟᱜ ᱚᱱᱟ ᱥᱟᱶᱛᱮ ᱛᱚᱞᱟ ᱜᱮᱢᱮᱨ ᱱᱤᱛᱚᱜ ᱢᱟ ᱟᱞᱮ ᱥᱮᱫ ᱢᱟ ᱥᱟᱹᱨᱫᱤ ᱠᱟᱱᱟ ᱚᱱᱟ ᱠᱚᱜᱮ ᱦᱳᱭ ᱚᱱᱟ ᱠᱚᱜᱮ ᱠᱟᱹᱢᱤ ᱵᱟᱲᱟ ᱠᱚ ᱦᱩᱭᱩᱜᱼᱟ ᱰᱮᱨᱟᱜ ᱠᱟᱹᱢᱤ ᱦᱚᱨᱟ ᱫᱚ ᱠᱟᱹᱴᱤᱡ ᱟᱹᱰᱤ ᱜᱮ ᱠᱚᱴᱷᱤᱱ ᱟᱨ ᱠᱚᱥᱴᱚ ᱜᱮᱭᱟ ᱛᱚ ᱟᱹᱵᱤᱱ ᱚᱞᱚᱜ ᱡᱤᱭᱚᱱ ᱟᱹᱵᱤᱱᱟᱜ ᱚᱠᱟ ᱞᱮᱠᱟ ᱪᱟᱞᱟᱜ ᱠᱟᱱ ᱛᱟᱹᱵᱤᱱᱟ ᱠᱟᱹᱴᱤᱡ ᱞᱟᱹᱭ ᱵᱤᱱ ᱟᱵᱤᱱ ᱪᱮᱫ ᱵᱤᱱ ᱪᱤᱠᱟᱹᱭ ᱜᱮᱭᱟ ᱚᱞᱚᱜ ᱡᱤᱭᱚᱱ ᱚᱠᱟ ᱚᱠᱛᱚ ᱚᱠᱟᱨᱮᱵᱤᱱ ᱛᱟᱦᱮᱱᱟ ᱚᱱᱟ ᱠᱚ ᱠᱟᱹᱴᱤᱡ ᱞᱟᱹᱭ ᱛᱟᱵᱤᱱ
ᱵᱮᱥᱤᱨ ᱵᱷᱟᱜᱽ ᱜᱮ ᱦᱳᱥᱴᱮᱞ ᱠᱚᱨᱮ ᱛᱟᱦᱮᱱ ᱦᱩᱭᱩᱜ ᱜᱮᱭᱟ ᱛᱟᱨᱯᱚᱨ ᱢᱟᱡᱷᱮ ᱢᱚᱫᱫᱷᱮ ᱚᱲᱟᱜ
ᱦᱩᱸ ᱜᱚᱝᱠᱮ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱟᱵᱤᱱ ᱟᱸᱡᱚᱢ ᱧᱟᱢ ᱮᱫᱟ
ᱦᱮᱞᱳ ᱦᱮᱞᱳ
ᱟᱵᱮᱱ ᱵᱤᱱ ᱟᱸᱡᱚᱢ ᱮᱫᱟ
ᱦᱮᱞᱳ
ᱦᱮᱞᱳ ᱟᱡᱚᱢ ᱫᱟᱵᱤᱱ
ᱜᱚᱢᱠᱮ ᱟᱸᱡᱚᱢ ᱧᱟᱢ ᱮᱫᱟ ᱵᱤᱱ
ᱦᱮᱸ ᱟᱞᱤᱧ ᱫᱚᱞᱤᱧ ᱟᱸᱡᱚᱢ ᱧᱟᱢ ᱮᱫᱟ ᱟᱵᱤᱱ ᱵᱤᱱ ᱟᱸᱡᱚᱢ ᱮᱫᱟ ᱦᱮᱞᱳ ᱟᱡᱚᱢ ᱫᱟᱵᱤᱱ
ᱦᱮᱞᱳ ᱜᱚᱝᱠᱮ ᱟᱸᱡᱚᱢᱚᱜ ᱠᱟᱱᱟ ᱦᱮᱞᱳ ᱜᱚᱢᱠᱮ ᱟᱸᱡᱚᱢ ᱧᱟᱢ ᱫᱟᱵᱤᱱ ᱦᱮᱞᱳ ᱦᱮᱞᱳ ᱦᱮᱞᱳ
ᱜᱠᱮ ᱦᱮᱞᱳ
ᱦᱮᱞᱳ ᱜᱚᱝᱠᱮ ᱟᱡᱚᱢ
ᱨᱚᱲ ᱵᱤᱱ ᱟᱸᱡᱚᱢ ᱮᱫᱟ ᱦᱮᱸ ᱟᱸᱡᱚᱢᱚᱜ ᱠᱟᱱᱟ
ᱦᱮᱞᱳ
ᱞᱟᱹᱭ ᱮᱫᱟᱞᱤᱧ ᱨᱚᱲ ᱵᱤᱱ ᱟᱸᱡᱚᱢᱫᱟ ᱦᱮᱞᱳ
ᱜᱚᱢᱠᱮ ᱟᱸᱡᱚᱢ ᱧᱟᱢ ᱫᱟ ᱵᱤᱱ
ᱟᱵᱤᱱ ᱵᱤᱱ ᱟᱸᱡᱚᱢ ᱧᱟᱢ ᱮᱫᱟ ᱨᱚᱲ ᱦᱮᱞᱳ
ᱱᱮᱴᱣᱟᱨᱠ ᱨᱮᱱᱟᱜ ᱯᱨᱚᱵᱞᱮᱢ ᱦᱩᱭᱩᱜ ᱠᱟᱱᱟ ᱡᱟᱹᱱᱤᱡ
ᱦᱮᱸ ᱛᱳ ᱟᱵᱤᱱ ᱵᱤᱱ ᱟᱸᱡᱚᱢᱫᱟ ᱨᱚᱲ
ᱦᱮᱞᱳ
ᱦᱮᱞᱳ
ᱜᱚᱝᱠᱮ ᱟᱸᱡᱚᱢ ᱧᱟᱢ ᱮᱫᱟ ᱵᱤᱱ
ᱟᱵᱮᱱ ᱵᱤᱱ ᱟᱸᱡᱚᱢ ᱧᱟᱢ ᱮᱫᱟ ᱥᱮ ᱵᱟᱝ
ᱦᱟᱞᱳ ᱦᱮᱞᱳᱻ